ᱦᱮᱞᱳ
ᱦᱮᱸ
ᱦᱮᱸ ᱥᱟᱹᱜᱩᱱ ᱥᱚᱛᱟᱜ
ᱦᱮ ᱥᱟᱹᱜᱩᱱ ᱥᱮᱛᱟᱜ
ᱦᱮᱸ ᱪᱮᱫ ᱪᱤᱠᱟᱹᱭ ᱦᱩᱭᱩᱜ ᱠᱟᱱᱟ?
ᱱᱚᱜᱼᱚᱭ ᱫᱩᱲᱩᱵ ᱚᱲᱟᱜ ᱠᱚᱨᱮ ᱜᱮ,
ᱚ ᱫᱩᱲᱩᱵ ᱵᱟᱲᱟ ᱜᱮᱛᱚ
ᱦᱮᱸ ᱱᱤᱛᱚᱜ ᱫᱚ ᱵᱮᱥ ᱵᱟᱲᱟ ᱜᱮ ᱱᱤᱭᱟᱹ ᱜᱷᱟᱹᱲᱤᱡ ᱫᱚ, ᱟᱯᱮᱜᱮ ᱪᱮᱫ ᱞᱮᱠᱟ ᱢᱮᱱᱟᱜ ᱯᱮᱭᱟ?
ᱦᱚᱭ ᱱᱤᱛᱚᱜ ᱫᱚ ᱦᱟᱸᱜ ᱵᱮᱥ ᱜᱮ ᱦᱟᱸᱜ, ᱟᱨ ᱢᱤᱫᱴᱮᱡ ᱠᱟᱛᱷᱟ ᱵᱟᱰᱟᱭ ᱵᱩᱡᱟᱹ ᱤᱧ ᱠᱟᱱᱟ ᱦᱮᱸ ᱥᱮ
ᱦᱩᱸ ᱞᱟᱹᱭ ᱢᱮ, ᱡᱤᱫᱤᱧ ᱵᱟᱲᱟᱭ ᱠᱷᱟᱱᱤᱧ ᱞᱟᱹᱭ ᱟᱢᱟ,
ᱦᱳᱭ ᱦᱚᱭᱛᱚᱢ ᱵᱟᱰᱟᱭ ᱜᱮᱭᱟᱹ ᱦᱚᱭᱛᱚ ᱤᱧ ᱫᱚ ᱩᱱᱟᱹᱜ ᱵᱟᱹᱧ ᱵᱟᱰᱟᱭᱟ᱾ ᱡᱮ ᱦᱚᱸᱼᱚᱭ ᱡᱮ ᱠᱟᱛᱷᱟ ᱠᱟᱛᱷᱟ ᱨᱮ ᱵᱟᱠᱚ ᱞᱟᱹᱭᱟ ᱡᱟᱦᱟᱸ ᱫᱚ ᱛᱟᱲᱟᱢ ᱜᱟᱸᱰᱮᱼᱼ ᱛᱟᱲᱟᱢ ᱜᱟᱸᱰᱮ ᱠᱚᱫᱚ ᱚᱠᱟ ᱞᱮᱠᱟᱱ ᱠᱚ ᱢᱮᱛᱟ ᱠᱚᱣᱟ?
ᱛᱟᱲᱟᱢ ᱜᱟᱸᱰᱮ
ᱦᱮᱸ
ᱛᱟᱲᱟᱢ ᱜᱟᱸᱰᱮ ᱫᱚ ᱱᱚᱝᱠᱟᱱ ᱠᱚ ᱢᱮᱛᱟ ᱠᱚᱣᱟ ᱡᱟᱦᱟᱸᱭ ᱫᱚ ᱢᱟᱨᱟᱝᱤᱡ ᱛᱟᱦᱮᱸ ᱠᱟᱛᱮ ᱛᱩᱞᱩᱡ ᱦᱩᱰᱤᱧ ᱢᱟᱱᱮ ᱵᱟᱯᱞᱟ ᱞᱮᱱᱠᱷᱟᱱ ᱢᱟᱨᱟᱝ ᱠᱚᱛᱚ ᱛᱟᱲᱟᱢ ᱜᱟᱸᱰᱮ ᱠᱚ ᱢᱮᱛᱟ ᱦᱟᱠᱚᱣᱟ᱾
ᱚ
ᱚ ᱟᱨ ᱛᱟᱦᱞᱮ ᱝᱠᱟᱱᱠᱚ ᱢᱮᱛᱟ ᱠᱚ ᱵᱟᱝ ᱟᱨ ᱛᱟᱦᱚᱞᱮ ᱦᱚᱜᱚᱭ ᱡᱮ ᱛᱟᱲᱟᱢ ᱜᱟᱸᱰᱮ ᱡᱟᱦᱟᱸᱭ ᱛᱟᱦᱮᱸᱭᱮᱱᱟᱭ ᱩᱱᱤ ᱫᱚ ᱦᱟᱸᱜ ᱴᱟ- ᱠᱟ ᱫᱚ ᱥᱮ ᱱᱚᱝᱠᱟ ᱦᱩᱰ ᱢᱮᱱ ᱛᱮ ᱚᱲᱟᱜ ᱦᱚᱸ ᱵᱟᱭ ᱵᱚᱞᱚ ᱫᱟᱲᱮᱭᱟᱜᱟᱭ ᱥᱮ ᱢᱟᱱᱮ ᱴᱟᱴᱴᱟ ᱵᱟᱭ ᱫᱟᱲᱮᱭᱟᱜᱼᱟ ᱟᱨᱠᱤ ᱦᱚᱭᱛᱚ ᱡᱟᱦᱟᱸᱭᱴᱟᱜ ᱜᱮ ᱠᱩᱲᱤ ᱜᱤᱫᱽᱨᱟᱹ ᱥᱮᱫ ᱠᱷᱚᱱᱟᱜ ᱥᱮ ᱠᱚᱲᱟ ᱜᱤᱫᱽᱨᱟᱹ ᱥᱮᱫ ᱠᱷᱚᱱᱟᱜ ᱡᱟᱦᱟᱸᱭᱴᱟᱜ ᱜᱮ ᱟᱨᱠᱤ
ᱦᱮᱸ
ᱡᱩᱫᱤ ᱦᱩᱰᱤᱧ ᱦᱚᱲ ᱛᱟᱦᱮᱱᱟᱭ ᱚᱲᱟᱜ ᱨᱮ ᱚᱸᱰᱮ ᱦᱚᱴ ᱢᱮᱱᱛᱮ ᱵᱟᱭ ᱵᱚᱞᱚ ᱫᱟᱲᱮᱭᱟᱜᱼ ᱟᱭ᱾
ᱦᱩᱸ᱾
ᱟᱨ ᱚᱠᱟ ᱞᱮᱠᱟᱱ ᱥᱟᱹᱜᱟᱹᱭ ᱠᱚ ᱥᱟᱞᱟᱜ ᱡᱮ ᱡᱚᱴᱮᱫ ᱵᱟᱭ ᱜᱟᱱᱚᱜᱼᱟ ᱡᱮ ᱱᱩᱭ ᱥᱚᱛᱮ ᱫᱚ ᱱᱚᱣᱟ ᱥᱟᱜᱟᱹᱭ ᱠᱟᱱᱟ ᱡᱮ ᱡᱚᱴᱮᱫ ᱵᱟᱭ ᱜᱟᱱᱚᱜᱼᱟ᱾
ᱥᱟᱱᱛᱟᱲ ᱥᱚᱢᱟᱡᱽ ᱨᱮᱫᱚ ᱡᱮᱢᱚᱱ ᱠᱩᱲᱤ ᱜᱤᱫᱽᱨᱟᱹ ᱫᱚ ᱡᱟᱦᱟᱧ ᱵᱟᱲᱟᱭᱟ ᱡᱮ ᱠᱚᱲᱟ ᱜᱤᱫᱽᱨᱟᱹ ᱟᱡ ᱫᱟᱫᱟ, ᱢᱮᱱ ᱫᱚ
ᱦᱩᱸ᱾
ᱡᱟᱶᱟᱭ ᱟᱡ ᱫᱟᱫᱟ ᱛᱟᱠᱚ ᱥᱟᱛᱮ ᱫᱚ ᱡᱚᱴᱮᱫ ᱵᱟᱝ ᱜᱟᱱᱚᱜᱼᱟ, ᱟᱡ ᱫᱟᱫᱟ᱾
ᱟᱪᱪᱷᱟ ᱟᱪᱪᱷᱟ, ᱦᱮᱸ ᱟᱨ
ᱟᱨ ᱠᱩᱲᱤ ᱜᱤᱫᱽᱨᱟᱹ ᱯᱟᱦᱟᱴᱟ ᱥᱮᱫ ᱠᱷᱚᱱ ᱫᱚ ᱩᱱᱤ ᱠᱚᱲᱟ ᱜᱤᱫᱽᱨᱟᱹ ᱥᱮ ᱡᱟᱦᱟᱸᱭ ᱫᱚ ᱠᱩᱲᱤ ᱜᱤᱫᱽᱨᱟᱹ ᱟᱡ ᱫᱤᱫᱤ ᱜᱮ ᱦᱟᱸᱜ ᱵᱟᱭ ᱡᱚᱴᱮᱫ ᱫᱟᱲᱮᱭᱟᱭᱟ᱾
ᱦᱮᱸ, ᱟᱪᱪᱷᱟ ᱟᱪᱪᱷᱟ᱾
ᱚᱱᱟ ᱜᱮ ᱦᱟᱸᱜ ᱩᱸ ᱫᱤᱥᱟᱹᱭᱮᱜ ᱟᱹᱧ᱾
ᱦᱳᱭ, ᱠᱩᱲᱤ ᱜᱤᱫᱽᱨᱟᱹ ᱥᱮ ᱠᱷᱚᱱᱟᱜ ᱫᱚ ᱱᱚᱰᱮ ᱡᱟᱱᱤᱜ ᱠᱷᱟᱭ ᱵᱟᱝᱢᱟ ᱦᱚᱧᱦᱟᱨ ᱵᱟᱭ ᱡᱚᱴᱮᱛ ᱫᱟᱲᱮᱭᱟᱭ᱾ ᱛᱟᱯᱚᱨᱮ ᱱᱚᱰᱮ ᱵᱟᱦᱚᱧᱦᱟᱨᱛᱮ ᱵᱟᱭ ᱡᱚᱴᱮᱛ ᱫᱟᱲᱮ ᱤᱧᱟᱭ᱾
ᱦᱩᱸ᱾
ᱦᱳᱭ᱾ ᱱᱩᱠᱩ ᱜᱮ ᱦᱚᱭᱛᱚ ᱱᱚᱣᱟ ᱵᱟᱠᱚ ᱡᱚᱴᱮᱛ ᱛᱮ ᱟᱵᱚ ᱡᱮ ᱦᱚᱜᱼᱚᱭ ᱱᱚᱝᱠᱟ ᱥᱟᱹᱜᱟᱹᱭ ᱛᱟᱵᱚᱱ ᱱᱚᱣᱟ ᱥᱟᱹᱜᱟᱹᱭ ᱟᱵᱚ ᱛᱤᱱᱟᱹᱜ ᱴᱷᱤᱠᱟ? ᱢᱟᱱᱮ ᱢᱚᱡᱽ ᱵᱩᱡᱷᱟᱜᱼᱟ᱾
ᱟᱵᱚᱣᱟᱜ ᱥᱟᱱᱛᱟᱲ ᱥᱚᱢᱟᱡᱽ ᱨᱮᱱᱟᱜ ᱥᱟᱹᱜᱟᱹᱭ ᱥᱮ ᱟᱹᱨᱤᱼᱪᱟᱹᱞᱤ ᱠᱚᱫᱚ ᱟᱹᱰᱤ ᱜᱮ ᱵᱷᱮᱜᱟᱨ ᱜᱮᱭᱟ ᱟ-ᱟᱹᱰᱤ᱾ ᱢᱚᱪ ᱜᱮᱭᱟ ᱱᱚᱣᱟ ᱫᱚ᱾ ᱱᱚᱣᱟ ᱫᱚ ᱡᱷᱚᱛᱚ ᱞᱮᱠᱟᱱ ᱦᱚᱲ ᱥᱚ ᱛᱮ᱾ ᱢᱟᱱᱮ ᱵᱷᱟᱞᱮ ᱜᱮ ᱥᱟᱹᱜᱟᱹᱭ ᱛᱟᱦᱮᱱᱟ, ᱥᱮ ᱢᱤᱫᱴᱟᱝ ᱮᱸ᱾ ᱡᱮ ᱢᱟᱨᱟᱝ ᱦᱚᱲ ᱠᱟᱱᱟᱭ ᱢᱮᱱᱛᱮ ᱢᱟᱱᱮ ᱩᱱᱤᱫᱚ ᱡᱚᱴᱮᱫ ᱵᱟᱢ ᱧᱟᱢᱟ᱾
ᱡᱮᱢᱚᱱ ᱟᱨ ᱢᱤᱫᱴᱟᱝ ᱡᱟᱦᱟᱸ ᱫᱚ ᱡᱩᱫᱤᱢ ᱦᱚᱯᱚᱱ ᱜᱮᱭᱟ ᱡᱟᱦᱟᱸᱭ ᱫᱚ ᱢᱮ ᱡᱟᱸᱣᱟᱭ ᱟᱡ ᱫᱤᱫᱤ᱾ ᱟᱱ ᱢᱟᱱᱮ ᱩᱱᱤ ᱵᱟᱹᱦᱩ ᱫᱚ ᱦᱟᱸᱜ ᱩᱱᱤᱭᱟᱜ ᱵᱚᱦᱚᱜ ᱫᱚ ᱦᱟᱸᱜ ᱵᱟᱭ ᱡᱚᱴᱮᱫᱟ ᱩᱱᱤᱭᱟᱹᱜ ᱫᱚ ᱡᱟᱸᱜᱟ ᱜᱮ ᱡᱚᱴᱮᱫ ᱛᱟᱭᱟᱭ᱾
ᱵᱚᱦᱚᱜ ᱪᱮᱫᱟᱜ ᱵᱟᱭ ᱡᱚᱴᱮᱫ ᱛᱟᱭᱟᱭ?
ᱚᱱᱟ ᱫᱚᱠᱚ ᱞᱟᱹᱭᱟ ᱡᱮ ᱵᱚᱸᱜᱟᱼᱵᱩᱨᱩ ᱟᱜ ᱵᱚᱦᱚᱜ ᱫᱚ ᱦᱟᱸᱜ ᱱᱟ-ᱱᱟᱥᱮᱼᱟ ᱛᱩᱞᱩᱡ ᱠᱟᱫᱟ ᱥᱟᱫᱷᱟᱨᱚᱱ ᱢᱟᱹᱱᱢᱤ ᱠᱚᱣᱟᱜ ᱡᱤᱭᱚᱱ᱾ ᱡᱮ ᱵᱚᱸᱜᱟᱼᱵᱩᱨᱩᱣᱟᱜ ᱵᱚᱦᱚᱜ ᱡᱮᱢᱚᱱ ᱵᱟᱢ ᱡᱚᱴᱮᱫᱟ᱾ ᱚᱱᱟ ᱠᱷᱟᱹᱛᱤᱨ ᱜᱮ ᱢᱟᱨᱟᱝ ᱦᱚᱲᱟᱜ ᱢᱟᱱᱮ ᱢᱟᱨᱟᱝ ᱚᱱᱟ ᱫᱚ ᱵᱚᱸᱜᱟᱼᱵᱩᱨᱩ ᱥᱮ ᱠᱚ ᱠᱩᱞᱤ ᱠᱟᱜ ᱠᱚᱣᱟ ᱟᱨᱠᱤ ᱡᱮ ᱢᱟᱨᱟᱝ ᱦᱚᱲᱟᱜ ᱡᱟᱸᱜᱟ ᱠᱚ ᱡᱚᱴᱮᱫᱟ ᱵᱚᱦᱚᱜ ᱫᱚ ᱵᱟᱠᱚ ᱡᱚᱴᱮᱫᱟ᱾
ᱦᱟᱸ ᱟᱪᱪᱷᱟ ᱟᱪᱪᱷᱟ᱾
ᱱᱚᱣᱟ ᱧᱩᱛᱩᱢ ᱠᱚᱦᱚᱸ ᱵᱟᱝ ᱞᱟᱹᱭ ᱜᱟᱱᱚᱜᱼᱟ᱾
ᱟᱹᱰᱤ ᱵᱷᱟᱜᱮ᱾ ᱡᱟᱦᱟᱸ ᱫᱚ ᱢᱟᱱᱮ ᱵᱟᱝ ᱵᱟᱰᱟᱭ ᱵᱟᱝ ᱛᱟᱦᱮᱸ ᱠᱟᱱᱟ ᱛᱚ ᱵᱟᱰᱟᱭ ᱧᱟᱢ ᱱᱟ ᱟᱨᱠᱤ᱾
ᱦᱩᱸ᱾
ᱦᱳᱭ ᱦᱳᱭ ᱟᱨ ᱛᱟᱦᱚᱞᱮ ᱡᱮ ᱱᱚᱜᱼᱚᱭ ᱢᱤᱫᱴᱮᱱ ᱱᱚᱝᱠᱟ ᱛᱟᱦᱮᱱᱟ ᱡᱮᱢᱚᱱ ᱱᱮᱛᱟᱨ ᱢᱟ ᱵᱟᱥ ᱜᱟᱹᱰᱤ ᱠᱚᱨᱮ ᱵᱚᱱ ᱫᱮᱡᱚᱜ ᱠᱟᱱᱟ ᱡᱮ ᱱᱚᱝᱠᱟ ᱢᱤᱫᱴᱮᱱ ᱜᱟᱹᱰᱤ ᱨᱮᱜᱮ ᱵᱚᱱ ᱫᱩᱲᱩᱵ ᱠᱟᱱᱟ ᱦᱮᱸᱥᱮ ᱛᱚ ᱱᱚᱣᱟ, ᱱᱚᱣᱟ ᱫᱚ ᱟᱢ ᱪᱮᱫ ᱮᱢ ᱢᱚᱱᱮᱭᱟ ᱛᱤᱱᱟᱹᱜ ᱱᱚᱣᱟ ᱫᱚ ᱟᱵᱚ ᱚᱱᱟ ᱵᱚᱱ ᱢᱟᱱᱟᱣ ᱫᱟ ᱥᱮ ᱵᱟᱝ,
ᱦᱩᱸ, ᱤᱧ ᱱᱚᱣᱟᱧ ᱢᱚᱱᱮᱭᱟ ᱡᱮ ᱫᱩᱠ ᱵᱮᱲᱟ ᱨᱮᱫᱚ ᱚᱣᱟᱨ ᱠᱟᱭ ᱜᱮ ᱦᱩᱭᱩᱜ ᱛᱟᱢᱟ ᱟᱫᱚ ᱡᱷᱚᱛᱟ ᱥᱟᱶᱛᱟ ᱢᱟᱱᱮ ᱵᱟᱦᱨᱮ ᱫᱚ ᱵᱟᱢ ᱠᱟᱹᱢᱤᱭᱮᱫᱼᱟ ᱥᱟᱶᱛᱟ ᱵᱷᱤᱛᱤᱨ ᱠᱷᱚᱱᱟᱜ ᱜᱮᱢ ᱠᱟᱹᱢᱤᱭᱮᱫᱼᱟ ᱛᱟᱦᱚᱞᱮ ᱡᱩᱫᱤ ᱦᱚᱭᱛᱚ ᱩᱱᱤ ᱵᱤᱯᱚᱫ ᱨᱮ ᱢᱮᱱᱟᱜ ᱠᱟᱫᱮᱭᱟ ᱟᱢ ᱵᱟᱹᱞᱛᱤ ᱥᱟᱹᱜᱟᱹᱭ ᱠᱷᱟᱹᱛᱤᱨ ᱛᱮ ᱩᱱᱤ ᱠᱤ ᱢᱮᱫ ᱥᱟᱢᱟᱝ ᱨᱮᱢ ᱜᱚᱡ ᱦᱚᱪᱚ ᱮᱭᱟ ᱚᱱᱟ ᱫᱚ ᱦᱟᱸᱜ ᱵᱟᱝ ᱦᱩᱭᱩᱜᱼᱟ ᱾
ᱦᱩᱸ
ᱡᱮᱢᱚᱱ ᱡᱩᱫᱤ ᱜᱮ ᱵᱚᱠᱚᱛ ᱵᱟᱹᱦᱩ ᱜᱮ ᱡᱩᱫᱤ ᱵᱚᱠᱚᱛ ᱵᱟᱹᱦᱩ ᱜᱮ ᱡᱩᱫᱤ ᱱᱚᱜᱼᱚᱭ ᱨᱩᱣᱟᱹ ᱦᱟᱹᱥᱩ ᱵᱟᱝ ᱨᱮᱦᱚᱸ ᱢᱟᱱᱮ ᱦᱚᱭᱛᱚ ᱩᱢᱚᱜ ᱮ ᱪᱟᱞᱟᱣ ᱠᱟᱱᱟᱭ
ᱦᱚᱸ
ᱟᱨ ᱵᱟᱦᱚᱧᱟᱨ ᱛᱮᱫ ᱡᱩᱫᱤ ᱚᱱᱛᱮ ᱨᱮ ᱱᱟᱦᱮᱞ ᱤᱫᱤ ᱠᱟᱜᱼᱟᱭ ᱥᱮ, ᱠᱟᱰᱟᱭ ᱜᱩᱯᱤ ᱠᱟᱱᱟ ᱥᱮ, ᱰᱟᱝᱨᱤ ᱜᱤᱫᱤ ᱠᱟᱱᱟᱭ ᱟᱫᱟᱨᱥ ᱜᱮ ᱧᱮᱞᱮ ᱠᱟᱱᱟ ᱡᱮ ᱵᱚᱠᱚᱛ ᱵᱟᱹᱦᱩ ᱫᱟᱜ ᱨᱮᱭ ᱩᱱᱩᱢ-ᱚᱜ ᱠᱟᱱᱟ, ᱩᱱᱤᱭᱟᱜ ᱪᱮᱫ ᱩᱪᱤᱛ ᱛᱟᱭ, ᱩᱱᱤ ᱠᱚᱭᱚᱜ ᱠᱟᱭ-ᱟᱭ, ᱥᱮ ᱦᱚᱦᱚ ᱵᱟᱲᱟᱭᱟ ᱦᱚᱲ ᱠᱚ ᱥᱮ ᱟᱡ ᱱᱤᱡᱮ ᱪᱟᱞᱟ ᱠᱟᱛᱮ ᱚᱣᱟᱨ ᱟᱜᱩᱭᱮᱭᱟ?
ᱟᱫᱚ ᱤᱱᱟᱹ ᱚᱠᱛᱚ ᱨᱮᱫᱚ ᱤᱧᱫᱚ ᱱᱚᱝᱠᱟᱧ ᱞᱟᱹᱭᱟ ᱚᱸᱰᱮ ᱪᱤᱠᱟᱹ ᱨᱮᱱᱟᱜ ᱚᱯᱥᱮᱱ ᱫᱚ ᱵᱟᱝ ᱛᱟᱦᱮᱱ ᱛᱟᱭᱟ ᱛᱚ ᱩᱱᱤ ᱟᱡ ᱚᱸᱰᱮ ᱠᱷᱚᱱᱟᱜ ᱮ ᱨᱟᱠᱟᱵᱮᱭᱟ ᱞᱟᱦᱟᱛᱮ ᱛᱟᱯᱚᱨᱮ ᱚᱱᱟ ᱨᱮᱱᱟᱜ ᱢᱟᱱᱮ ᱨᱚᱯᱚᱲ ᱫᱚ ᱦᱩᱭᱩᱜᱼᱟ,
ᱦᱳᱭ ᱢᱮᱱᱠᱷᱟᱱ, ᱚᱱᱮ ᱵᱟᱲᱟᱭ ᱠᱟᱛᱮᱜ ᱵᱷᱩᱞ ᱫᱚ ᱵᱟᱝ ᱵᱳᱜᱮᱭᱟ᱾
ᱦᱳᱭ ᱦᱳᱭ ᱟᱫᱚ ᱵᱟᱢ ᱵᱟᱲᱟᱭ ᱨᱮᱫᱚ ᱴᱷᱤᱠ ᱜᱮᱭᱟ ᱾
ᱦᱩᱸ ᱡᱠᱷᱚᱱ ᱫᱩᱠ ᱨᱮᱫᱚ ᱥᱩᱨᱩ ᱦᱩᱭᱩᱜ ᱜᱮᱹᱭᱟ᱾ ᱛᱟ ᱵᱳᱞᱛᱮ ᱠᱤ ᱦᱟᱸᱜ ᱟᱢ ᱦᱚᱲᱮᱢ ᱧᱮᱞ ᱜᱚᱡᱮᱹᱭᱟ ᱢᱟ ᱞᱟᱹᱭᱢᱮ? ᱥᱟᱹᱜᱟᱹᱭ ᱠᱷᱚᱱᱟᱜ ᱡᱤᱣᱤ ᱫᱚ ᱦᱟᱸᱜ ᱵᱟᱝ ᱢᱟᱨᱟᱝᱼᱟ, ᱡᱤᱣᱤ ᱫᱚ ᱡᱤᱣᱤ ᱢᱟᱨᱟᱝᱼᱟ ᱟᱨᱠᱤ ᱥᱟᱹᱜᱟᱹᱭ ᱠᱷᱚᱱ ᱚᱱ ᱛᱮ ᱜᱮ ᱥᱟᱹᱜᱟᱹᱭ ᱜᱮ ᱢᱟᱨᱟᱝᱼᱟ᱾ ᱚᱱᱟ ᱫᱚ ᱵᱟᱝ?
ᱦᱚᱸ ᱦᱚᱸ᱾ ᱛᱟ ᱯᱚᱨᱮ ᱵᱷᱟᱹᱜᱮ ᱦᱚᱲ ᱤᱧ ᱧᱮᱞ ᱠᱮᱜ ᱠᱚᱣᱟ, ᱛᱚᱯᱚᱱ ᱚᱱᱟ ᱫᱚ ᱵᱟᱝ ᱜᱮ ᱴᱷᱤᱠᱟ ᱡᱮᱦᱮᱛᱩ ᱩᱱᱤ ᱢᱤᱫᱴᱮᱱ ᱵᱤᱯᱚᱫ ᱨᱮ ᱦᱮ ᱠᱟᱫᱮᱭᱟ, ᱟᱢ ᱚᱸᱰᱮ ᱥᱳᱨᱳᱜ ᱟᱢ ᱩᱱᱤ ᱚᱠᱟ ᱠᱷᱚᱱ ᱮᱢ ᱚᱣᱟᱨ ᱨᱟᱠᱟᱯ ᱮᱭᱟ ᱥᱮ᱾
ᱦᱩᱸ
ᱦᱩᱸ ᱟᱨ ᱵᱟᱝ ᱦᱚᱜᱼᱚᱭ ᱡᱮ ᱟᱵᱚ ᱱᱚᱝᱠᱟ ᱥᱤᱵᱟᱹᱭ ᱛᱮ ᱵᱚᱱ ᱛᱟᱦᱟᱸ ᱡᱟᱸᱦᱟᱸ ᱫᱚ ᱦᱚᱜᱼᱚᱭ ᱤᱭᱟᱹ ᱟᱨᱠᱤ ᱤᱭᱟᱹ ᱱᱟᱣᱟ ᱚᱜ ᱱᱟᱣᱟ ᱱᱟᱣᱟ ᱡᱚᱠᱷᱚᱱ ᱢᱟᱱᱮ ᱱᱟᱣᱟ ᱵᱟᱯᱞᱟ ᱦᱩᱭᱩᱜᱼᱟ ᱦᱮᱸᱥᱮ
ᱦᱮᱸ
ᱛᱚ ᱚᱱ ᱵᱟᱯᱞᱟ ᱠᱛᱚ ᱨᱮ ᱡᱟᱶᱟᱭ ᱠᱚᱲᱟ ᱟᱨ ᱵᱟᱦᱩ ᱵᱟᱲᱟ ᱪᱮᱫ ᱠᱚ ᱵᱩᱡᱷᱟᱹᱜ ᱠᱟᱱᱟ ᱟᱨᱠᱤ ᱡᱟᱦᱟᱸᱭ ᱠᱚ ᱢᱟᱛᱠᱚᱢ ᱵᱩᱴᱟᱹᱭ ᱫᱚ ᱪᱮᱫᱨᱮᱠᱟᱢ ᱠᱟᱛᱷᱟ ᱠᱚ ᱢᱮᱛᱟ ᱠᱤᱱᱟ
ᱴᱷᱤᱠ ᱦᱟᱸᱜ ᱵᱟᱹᱧ ᱫᱤᱥᱟᱹᱭᱮᱜᱼᱟ ᱛᱳ ᱡᱟᱦᱟᱸ ᱛᱤᱱᱟᱹᱜ ᱤᱧ ᱫᱤᱥᱟᱹᱭᱮᱜ-ᱟ ᱞᱟᱹᱭᱮᱜ ᱟᱹᱧ ᱡᱮᱢᱚᱱ ᱠᱚᱲᱟ ᱜᱤᱫᱽᱟᱹ ᱦᱚᱸᱠᱚ ᱞᱟᱛᱟ ᱦᱟᱭᱟ ᱡᱮ ᱢᱟᱱᱮ ᱥᱮᱸᱫᱽᱨᱟ ᱚᱠᱛᱚ ᱡᱟᱦᱟᱸ ᱡᱤᱞ ᱠᱚ ᱟᱹᱜᱩ
ᱦᱩᱸ
ᱠᱟᱹᱭ ᱟᱠᱚ ᱟᱢᱫᱚ ᱡᱟᱝ ᱡᱟᱝ ᱡᱚᱢ ᱢᱮ ᱵᱟᱹᱦᱩ ᱫᱚ ᱡᱤᱞ ᱡᱤᱞ ᱟᱹᱜᱩ ᱣᱟᱭ ᱢᱮ ᱦᱟᱛ ᱯᱟᱛᱟ ᱪᱷᱟᱛᱟ ᱠᱷᱚᱧ ᱧᱩᱢ ᱪᱟᱞᱟᱜ ᱠᱷᱟᱱ ᱞᱟᱰᱩ ᱠᱚ ᱟᱨ ᱠᱩᱲᱤ ᱜᱨᱟᱹ ᱦᱟᱸᱜ ᱚᱝᱠᱟ ᱜᱮᱠᱚ ᱵᱤᱡᱷᱟᱹᱣᱭᱟ ᱡᱮ ᱴᱷᱤᱠ ᱦᱟᱸᱜ ᱵᱟᱹᱧ ᱵᱟᱲᱟᱭᱟ ᱠᱟᱨᱚᱱ ᱦᱮᱛᱟᱨ ᱢᱟ ᱢᱟᱱᱮ ᱫᱩᱣᱟᱹᱨ ᱵᱟᱯᱞᱟ ᱢᱟ ᱵᱟᱝ ᱦᱩᱭᱩᱜ ᱠᱟᱱᱟ ᱛᱚ ᱢᱟᱛᱠᱚᱢ ᱵᱴᱟᱹ ᱫᱚ ᱠᱳᱱᱳ ᱠᱟᱛᱷᱟ ᱜᱮ ᱵᱟᱝ ᱦᱤᱡᱩᱜᱼᱟ ᱱᱮᱛᱟᱨ ᱢᱟ ᱟᱠᱚ ᱟᱹᱜᱩ ᱛᱮᱠᱚ ᱡᱟᱹᱥᱛᱤ ᱦᱩᱭᱩᱜ ᱠᱟᱱᱟ ᱟᱫᱚ ᱦᱟᱸᱜ ᱵᱟᱹᱧ ᱫᱤᱥᱟᱹ ᱭᱮᱜᱼᱟ ᱟᱨ ᱪᱮᱜ ᱠᱚᱠᱚ ᱞᱟᱹᱭᱟ ᱵᱟᱲᱟᱭ ᱠᱷᱟᱱᱮᱢ ᱞᱟᱹᱭᱟᱹᱧ ᱢᱮ
ᱛᱟᱞᱦᱮ ᱟᱯᱮ ᱥᱮᱫ ᱫᱚ ᱵᱟᱯᱞᱟ ᱫᱚ ᱛᱤᱱᱟᱹᱜ ᱨᱚᱠᱚᱢᱟᱜ ᱦᱮᱱᱟᱜ ᱛᱮ? ᱵᱟᱯᱞᱟ ᱛᱤᱱᱟᱹᱜ ᱨᱚᱠᱚᱢᱟᱜ ᱯᱮ ᱦᱩᱭᱩᱜᱼᱟ?
ᱜᱮᱞᱵᱟᱨ ᱨᱚᱠᱚᱢ ᱥᱮ ᱜᱮᱞᱵᱟᱨ ᱜᱚᱴᱟᱝ ᱢᱮᱱᱟᱜᱼᱟ ᱜᱮᱞᱵᱟᱨ ᱜᱚᱴᱟᱝ ᱨᱮᱢ ᱱᱮᱛᱟᱨ ᱢᱟ ᱟᱠᱚ ᱠᱚᱜᱮ ᱟᱹᱜᱩᱭᱮᱫ ᱠᱚᱣᱟ ᱥᱩᱫᱩ ᱚᱲᱟᱜ ᱨᱮ ᱵᱟᱸᱦᱟᱸ ᱥᱟᱦᱟᱣ ᱜᱮ ᱠᱟᱹᱢᱤ ᱠᱚ ᱦᱩᱭᱩᱜ ᱠᱟᱱᱟ ᱛᱚ ᱚᱱᱟ ᱵᱟᱯᱮ ᱫᱚ ᱦᱟᱸ ᱪᱮᱫ ᱧᱩᱛᱩᱢ ᱠᱚ ᱞᱟᱹᱭᱟ
ᱚᱱᱟ ᱢᱟᱱᱮ ᱚᱱᱟ ᱫᱚ ᱩᱱᱟᱹᱜ ᱡᱟᱠ ᱡᱚᱢᱚᱠ ᱟᱛᱮᱫ ᱫᱚ ᱵᱟᱝ ᱦᱩᱭᱩᱜ ᱠᱟᱱᱟ ᱟᱨᱠᱤ ᱦᱮᱸ ᱵᱟᱝ
ᱦᱩᱸᱻ ᱡᱮᱢᱚᱱ ᱫᱩᱣᱟᱹᱨ ᱵᱟᱯᱞᱟ, ᱥᱮ ᱵᱟᱥᱟ ᱵᱟᱯᱞᱟ ᱠᱚ ᱞᱟᱹᱭ ᱚᱱᱟᱨᱮ ᱵᱟᱯᱞᱟ ᱨᱮᱱᱟᱜ ᱨᱟᱹᱥ ᱠᱟᱹ ᱠᱚᱫᱚ ᱟᱞᱟᱫᱟ ᱵᱷᱮᱜᱟᱨ ᱜᱮ ᱛᱟᱦᱮᱸ ᱠᱟᱱᱟ, ᱱᱮᱛᱟᱨ ᱢᱟ ᱠᱚᱱᱰᱮᱞ ᱧᱟᱯᱟᱢ ᱵᱟᱯᱞᱟ ᱾
ᱦᱮᱸ ᱦᱮᱸ ᱚᱱᱟ ᱜᱮ ᱡᱟᱹᱥᱛᱤ ᱠᱟᱱ ᱛᱟᱵᱚᱱᱟ ᱾
ᱦᱳᱭ ᱟᱨ ᱟᱨ ᱢᱤᱫᱴᱟᱝ ᱵᱟᱯᱞᱟ ᱦᱩᱭᱩᱜ ᱠᱟᱱᱟ ᱡᱟᱦᱟᱸ ᱫᱚ ᱡᱟᱦᱟᱸᱭ ᱫᱚ ᱧᱤᱫᱟᱹ ᱵᱮᱲᱟᱭ ᱪᱟᱞᱟᱣ ᱱᱟᱭ ᱥᱮᱛᱟᱜ ᱜᱮ ᱢᱟᱱᱮ ᱦᱤᱡᱩᱜ ᱟᱠᱚ ᱾
ᱦᱮᱸ ᱦᱮᱸ ᱾
ᱚᱱᱟ ᱨᱮᱢᱟ ᱮᱱᱮᱡ ᱥᱮᱨᱮᱧ ᱚᱠᱛᱚ ᱜᱮ ᱵᱟᱹᱱᱩᱜᱼᱟ, ᱥᱮ ᱨᱟᱹᱥᱠᱟᱹ ᱨᱮᱱᱟᱜ ᱚᱠᱛᱚ ᱜᱮ ᱵᱟᱹᱱᱩᱜᱼᱟ, ᱵᱟᱯᱞᱟ ᱦᱩᱭ ᱱᱟ ᱟᱫᱚ ᱨᱩᱣᱟᱹᱲ ᱜᱮᱠᱚ ᱫᱟᱲᱟ ᱵᱟᱲᱟᱜᱼᱟ ᱟᱨᱼᱼ ᱠᱩᱲᱤ ᱜᱤᱫᱽᱨᱟᱹ ᱵᱤᱫᱟᱭ ᱠᱟᱛᱮᱫ ᱫᱚ ᱦᱟᱸᱜ ᱵᱟᱠᱚ ᱮᱱᱮᱡᱼᱟ ᱫᱚᱝ ᱫᱚ ᱛᱟᱦᱮᱱ ᱵᱷᱳᱨᱤ ᱠᱚ ᱮᱱᱮᱡᱼᱟ ᱾
ᱦᱳᱭ ᱦᱳᱭ ᱛᱟᱯᱚᱨᱮ ᱡᱮ ᱱᱚᱜᱼᱚᱭ ᱡᱮ ᱚᱲᱟᱜ ᱟᱸᱻ ᱞᱚᱠᱷᱤ ᱫᱚ ᱢᱟᱱᱮ ᱚᱠᱟ ᱞᱮᱠᱟᱱ ᱠᱟᱛᱷᱟ ᱠᱟᱱᱟ ᱥᱮ ᱢᱟᱱᱮ ᱚᱱᱮ ᱫᱚ ᱚᱠᱚ ᱚᱠᱚᱭ ᱵᱩᱡᱷᱟᱹᱜ ᱜᱮᱭᱟ ᱟᱨᱠᱤ ᱾
ᱚᱲᱟᱜ ᱞᱚᱠᱷᱤ ᱫᱚ ᱟᱯᱟᱛ ᱛᱚᱛᱚ ᱤᱧᱟᱹᱜ ᱢᱚᱱᱮ ᱦᱩᱭᱩᱜᱼᱟ ᱚᱲᱟᱜ ᱨᱮᱱ ᱮᱨᱟ ᱠᱚ ᱦᱩᱭᱩᱜᱼᱟ, ᱠᱟᱛᱮ ᱩᱱᱤ ᱫᱚ ᱢᱟᱭ ᱦᱩᱭᱩᱜ, ᱵᱟᱹᱦᱩᱭ ᱦᱩᱭᱩᱜ ᱾
ᱟᱪᱪᱷᱟ ᱟᱪᱪᱷᱟ ᱩᱱᱠᱩ ᱜᱮ ᱠᱚ ᱢᱮᱛᱟ ᱠᱚᱣᱟ ᱚᱲᱟᱜ ᱞᱚᱠᱷᱤ ᱫᱚᱱᱟᱜ ᱦᱮᱸᱥᱮ ᱾
ᱦᱩᱸ
ᱦᱩᱸ᱾ ᱟᱨ ᱚᱲᱟᱜ ᱨᱮᱱ ᱢᱟᱱᱮ ᱢᱟᱹᱞᱤᱠ ᱞᱮᱠᱟ ᱛᱮᱫᱚ ᱚᱠᱚᱭ?
ᱚᱱᱟ ᱛᱮᱫᱚ ᱦᱟᱸᱜ ᱵᱟᱵᱟ ᱜᱮᱭ ᱵᱩᱡᱷᱟᱹᱜᱼᱟ᱾
ᱚᱻ᱾
ᱟᱻ᱾ ᱟᱨ ᱱᱚᱝᱠᱟ ᱡᱮ ᱡᱟᱦᱟᱸ ᱫᱚ ᱛᱟᱞᱟ ᱚᱲᱟᱜ ᱫᱚ ᱚᱠᱟ ᱴᱟᱜ ᱠᱟᱛᱷᱟ ᱠᱟᱱᱟ?
ᱪᱮᱫ ᱠᱟ?
ᱛᱟᱞᱟ ᱚᱲᱟᱜ᱾ ᱡᱮ ᱱᱩᱭ ᱢᱟᱱᱮ ᱠᱚ ᱛᱟᱞᱟ ᱚᱲᱟᱜ ᱠᱮᱫᱮᱭᱟ, ᱩᱱᱤ ᱫᱚ ᱢᱟᱱᱮ ᱪᱮᱫ ᱞᱮᱠᱟ ᱡᱮ ᱚᱸᱰᱮ ᱠᱚ ᱱᱚᱸᱰᱮᱱᱟᱜ ᱡᱚᱛᱚ ᱠᱤᱪᱷᱩᱭ ᱪᱤᱠᱟᱹ ᱫᱟᱲᱮᱭᱟᱜ-ᱟ
ᱦᱚᱭ᱾
ᱚᱱᱟ ᱚᱱᱟ ᱚᱲᱟᱜ ᱨᱮ ᱟᱡ ᱵᱚᱸᱜᱟ ᱵᱩᱨᱩ ᱢᱟᱱᱮ ᱫᱮᱵᱟ ᱥᱮᱵᱟ ᱫᱟᱲᱮᱭᱟ ᱠᱚᱣᱟᱭ ᱢᱟᱱᱮ ᱫᱮᱵᱟ ᱥᱮᱵᱟ ᱠᱚᱣᱟᱭ ᱟᱨᱠᱤ᱾
ᱦᱳᱭ ᱦᱳᱭ᱾
ᱵᱟᱦᱟ ᱨᱮ ᱥᱚᱨᱦᱟᱭ ᱨᱮ, ᱚᱱᱠᱟ ᱟᱵᱚ ᱢᱟ ᱟᱵᱚ ᱥᱟᱱᱛᱟᱲ ᱢᱟ ᱦᱟᱱᱮ ᱪᱮᱫ ᱠᱚ ᱞᱟᱹᱭᱟ, ᱮᱸ ᱦᱟᱺᱰᱤ ᱵᱚᱱ ᱪᱚᱰᱚᱨ ᱜᱮᱭᱟ ᱥᱮ,
ᱦᱮᱸ᱾
ᱦᱩᱸ, ᱱᱚᱣᱟ ᱠᱚ ᱮᱢ ᱫᱟᱲᱮ ᱮᱢ ᱫᱟᱲᱮᱭᱟ ᱠᱚᱣᱟᱭ ᱦᱮᱸᱥᱮ,
ᱦᱮᱸ᱾
ᱦᱩᱸ᱾
ᱚᱱᱟ ᱛᱟᱞᱟ ᱚᱲᱟᱜ ᱞᱮᱱᱠᱷᱟᱱᱮ ᱚᱲᱟᱜ ᱨᱮᱱᱟᱜ ᱥᱟᱱᱟᱢ ᱞᱮᱠᱟᱱᱟᱜ ᱠᱟᱹᱢᱤ ᱠᱟᱹᱥᱱᱤ ᱠᱟᱹᱢᱤ ᱦᱩᱭᱩᱜ-ᱟ, ᱫᱩᱠ ᱨᱮ ᱥᱩᱠ ᱨᱮ ᱵᱚᱸᱜᱟ ᱵᱩᱨᱩ ᱠᱚ ᱫᱮᱵᱟ ᱥᱮᱵᱟ᱾
ᱟᱪᱪᱷᱟ ᱟᱪᱪᱷᱟ᱾
ᱥᱮ ᱵᱚᱸᱜᱟ ᱥᱚᱲᱮ ᱡᱚᱢ᱾ ᱢᱟᱱᱮ ᱟᱭᱢᱟ ᱞᱮᱠᱟᱱᱟᱜ ᱮ ᱠᱟᱹᱢᱤ ᱫᱟᱲᱮᱭᱟᱜᱼᱟᱭ᱾ ᱵᱚᱸᱜᱟ ᱛᱟᱞᱟ ᱯᱚᱨᱮ ᱫᱚ ᱫᱚ ᱠᱚᱲᱟ ᱜᱤᱫᱽᱨᱟᱹ ᱦᱚᱸ ᱦᱩᱭᱩᱜᱼᱟ ᱠᱩᱲᱤ ᱜᱤᱫᱽᱨᱟᱹ ᱦᱚᱸ ᱦᱩᱭᱩᱜᱼᱟ, ᱡᱮᱢᱚᱱ ᱠᱚᱲᱟ ᱜᱤᱫᱽᱨᱟᱹ ᱵᱚᱸᱜᱟ ᱛᱟᱞᱟ ᱞᱮᱱᱠᱷᱟᱱ ᱱᱤᱦᱟᱹᱨ ᱨᱮ ᱟᱭᱟᱜ ᱛᱤᱛᱮ ᱵᱚᱸᱜᱟ ᱵᱩᱨᱩ ᱠᱚᱭ ᱫᱮᱵᱟ ᱥᱮᱵᱟ ᱫᱟᱲᱮᱭᱟ ᱠᱚᱣᱟᱭ᱾ ᱡᱚᱛᱚ ᱨᱚ ᱠᱚᱢᱟᱜ ᱵᱚᱸᱜᱟ ᱵᱩᱨᱩ ᱨᱮ ᱥᱩᱨ ᱫᱟᱲᱮᱭᱟᱜᱼᱟᱭ᱾
ᱚ ᱟᱪᱪᱷᱟ ᱟᱪᱪᱷᱟ᱾
ᱵᱚᱦᱚᱜ ᱦᱚᱸᱭ ᱡᱚᱢ ᱫᱟᱲᱮᱭᱟᱜᱼᱟ, ᱢᱟᱱᱮ ᱟᱹᱰᱤ ᱟᱹᱰᱤ ᱨᱚᱠᱚᱢᱟᱜ ᱟᱭᱢᱟ ᱠᱟᱢᱤ ᱠᱚ ᱢᱮᱱᱟᱜ-ᱟ ᱛᱚ ᱥᱟᱱᱛᱟᱲ ᱥᱚᱢᱟᱡᱽ ᱨᱮᱫᱚ᱾
ᱯᱷᱥ-ᱥ-ᱥ ᱾
ᱱᱚᱣᱟ ᱠᱟᱹᱢᱤ ᱠᱚ ᱡᱚᱛᱚᱭ ᱠᱚᱨᱟᱣ ᱫᱟᱲᱮᱭᱟᱜᱼᱟ ᱢᱟᱱᱮ ᱵᱚᱸᱜᱟ ᱛᱟᱞᱟ ᱦᱩᱭ ᱠᱟᱛᱮᱜ ᱫᱚ᱾
ᱦᱮᱸ᱾
ᱡᱮᱢᱚᱱ ᱵᱷᱟᱰᱟᱱ ᱨᱮ ᱛᱟᱢ, ᱵᱟᱯᱞᱟ ᱨᱮ ᱛᱟᱢ᱾ ᱢᱟᱜ, ᱵᱟᱦᱟ, ᱢᱟᱜ ᱢᱚᱬᱮ ᱚᱱᱟ ᱡᱚᱛᱚ ᱨᱮᱜᱮ ᱡᱮ ᱢᱮᱱᱟᱜ ᱠᱟᱜ ᱠᱚᱣᱟ ᱮᱴᱟᱜ ᱚᱲᱟᱜ ᱨᱮᱱ ᱦᱚᱯᱚᱱ ᱞᱮᱠᱟ